ᱦᱮᱞᱳ ᱦᱮᱸ ᱜᱚᱢᱠᱮ ᱡᱚᱦᱟᱨ ᱜᱮ
ᱛᱟᱦᱮᱞᱮ ᱪᱮᱫ ᱠᱚᱵᱤᱱ ᱪᱤᱠᱟᱹᱭᱮᱫᱟ ᱜᱚᱝᱠᱮ
ᱟᱫᱚ ᱦᱚᱸᱜᱼᱚᱭ ᱜᱚᱢᱠᱮ ᱟᱹᱞᱤᱧ ᱱᱚᱜᱼᱚᱭ ᱥᱮᱸᱫᱽᱨᱟ ᱞᱤᱧ ᱪᱟᱞᱟᱣ ᱞᱮᱱᱟ ᱡᱟᱦᱟᱸ ᱵᱩᱨᱩ ᱥᱮᱫ ᱢᱟᱱᱮ ᱥᱮᱸᱫᱽᱨᱟ ᱢᱟᱱᱮ ᱢᱟᱱᱮ ᱥᱮᱸᱫᱽᱨᱟ ᱫᱚ ᱞᱟᱹᱭ ᱵᱟᱝ ᱜᱟᱱᱚᱜ ᱢᱟᱱᱮ ᱵᱩᱨᱩ ᱥᱮᱫ ᱞᱤᱧ ᱪᱟᱞᱟᱣ ᱞᱮᱱᱟ ᱡᱟᱦᱟᱸᱭ ᱩᱱᱠᱩ ᱜᱩᱰᱩ ᱠᱚ ᱠᱟᱹᱴᱤᱡ ᱞᱤᱧ ᱤᱭᱟᱹ ᱮᱰᱟᱜ ᱟᱫ ᱠᱚ ᱛᱟᱦᱮᱸᱜᱼᱟ ᱫᱟᱲᱟᱵ ᱫᱟᱲᱟᱵ ᱢᱟᱱᱮ ᱜᱩᱰᱩ ᱯᱟᱹᱥᱤ ᱮᱰᱟᱜ ᱟᱞᱤᱧ ᱪᱟᱞᱟᱣ ᱞᱮᱱᱟ ᱡᱟᱦᱟᱸ ᱩᱨᱤᱡ ᱦᱚᱱ ᱠᱚᱵᱮᱱ ᱧᱮᱞ ᱵᱟᱲᱟ ᱠᱫ ᱠᱚᱜᱮᱭᱟ ᱛᱚ
ᱦᱮᱸ ᱧᱮᱞ ᱦᱩᱭ ᱟᱠᱟᱱ ᱜᱮᱭᱟ
ᱩᱱᱠᱩ ᱜᱮ ᱠᱟᱹᱴᱤᱡ ᱩᱱᱠᱩ ᱮᱰᱟᱜ ᱤᱧ ᱪᱟᱞᱟᱣ ᱞᱮᱱᱟ ᱡᱟᱦᱟᱸ ᱯᱟᱹᱥᱤ ᱠᱚ ᱮᱰᱟᱣᱫᱟᱠᱚ ᱟᱯᱮᱥᱮᱫ ᱫᱚᱠᱚ ᱮᱰᱟᱣ ᱥᱮ ᱵᱟᱝ ᱵᱟᱞᱤᱧ ᱵᱟᱲᱟᱭᱟ ᱮᱰᱟᱜ ᱜᱮᱭᱟᱠᱚ ᱥᱮ ᱵᱟᱝ
ᱮᱰᱟᱜ ᱜᱮᱭᱟᱠᱚ ᱟᱞᱮ ᱥᱮᱫᱱᱟᱜ ᱫᱚ ᱦᱟᱱᱮ ᱡᱟᱦᱟᱸ ᱡᱟᱸᱜᱟ ᱨᱮᱠᱚ ᱯᱟᱹᱥᱤᱜ ᱫᱚ ᱚᱱᱠᱟᱱᱟᱜ ᱠᱚ ᱮᱰᱟᱣ ᱟᱠᱚᱣᱟ
ᱚ ᱚᱱᱠᱟᱱᱟᱜ
ᱦᱳᱭ
ᱛᱟᱦᱚᱞᱮ ᱜᱚᱝᱠᱮ ᱚᱱᱟ ᱫᱚ ᱚᱠᱟᱞ ᱞᱮᱠᱟᱱᱟᱜ ᱠᱟᱱᱟ ᱵᱟᱞᱤᱧ ᱧᱮᱞ ᱵᱟᱲᱟ ᱟᱠᱟᱫᱟ ᱚᱱᱟ ᱫᱚ
ᱚᱱᱟ ᱫᱚ ᱜᱚᱢᱠᱮ ᱦᱟᱱᱮ ᱨᱩᱰᱟᱹ ᱫᱷᱟᱨᱟᱯ ᱵᱤᱱ ᱧᱮᱞ ᱟᱠᱟᱫ ᱜᱮᱭᱟ ᱥᱮ
ᱦᱮᱸ ᱦᱮᱸ ᱧᱮᱞ ᱟᱠᱟᱫᱟᱞᱤᱧ
ᱦᱳᱭ ᱚᱱᱠᱟᱱᱟᱜ ᱜᱮ ᱟᱫᱚ ᱚᱱᱟ ᱫᱚ ᱠᱟᱹᱴᱤᱡ ᱚᱱᱮ ᱵᱟᱵᱮᱨ ᱛᱮᱞᱤᱧ ᱮᱰᱟᱣ ᱟᱠᱚᱣᱟ ᱡᱮ ᱨᱩᱰᱟᱹ ᱡᱮᱢᱚᱱ ᱦᱟᱱᱮ ᱢᱤᱫᱴᱟᱝ ᱚᱲᱟᱜ ᱨᱮᱠᱚ ᱢᱤᱫᱴᱮᱱ ᱜᱩᱰᱩ ᱠᱚ ᱫᱚᱦᱚ ᱠᱟᱭᱟ ᱟᱨ ᱢᱤᱫᱴᱮᱱ ᱰᱟᱝ ᱞᱟᱹᱣᱮᱫ ᱠᱟᱛᱮᱜ ᱡᱟᱦᱟᱸ ᱯᱚᱥᱤ ᱠᱚ ᱮᱰᱟᱣ ᱠᱟᱜᱼᱟ
ᱦᱮᱸ ᱦᱮᱸ
ᱦᱳᱭ ᱚᱱ ᱚᱱᱮ ᱚᱱᱠᱟ ᱠᱟᱛᱮᱞᱤᱧ ᱚᱰᱟᱣ ᱟᱠᱚ ᱜᱮᱭᱟ ᱟᱹᱞᱤᱧ ᱫᱚ
ᱚ ᱟᱞᱮ ᱥᱮᱫ ᱫᱚ ᱜᱚᱢᱠᱮ ᱟᱱᱮ ᱤᱭᱟᱹ ᱠᱚᱨᱮᱱᱟᱜ ᱪᱷᱟᱛᱟ ᱥᱤ ᱵᱤᱱ ᱧᱮᱞ ᱠᱟᱫᱟ ᱛᱚ ᱪᱷᱟᱛᱟ ᱵᱤᱱ ᱧᱮᱞ ᱠᱟᱫᱟ ᱛᱚ
ᱦᱮᱸ ᱦᱮᱸ ᱦᱮᱸ
ᱡᱟᱦᱟᱸ ᱪᱟᱛᱚᱢ ᱠᱚ ᱞᱟᱹᱭ ᱫᱚ
ᱦᱳᱭ ᱚᱱᱟ ᱯᱟᱹᱦᱤᱞᱟᱜ ᱪᱷᱟᱛᱟ ᱡᱟᱦᱟᱸ
ᱦᱳᱭ ᱯᱟᱹᱦᱤᱞᱟᱜ ᱪᱷᱟᱛᱟ ᱡᱟᱦᱟᱸ ᱡᱮᱞᱮᱧ ᱡᱮᱞᱮᱧ ᱚᱱᱟ ᱫᱚ ᱢᱳᱴᱟ ᱧᱚᱜ ᱛᱟᱦᱮᱱᱟ ᱛᱚ ᱨᱚᱰ ᱠᱚ
ᱦᱳᱭ
ᱚᱱᱟ ᱨᱚᱰ ᱜᱮ ᱠᱟᱹᱴᱤᱡ ᱠᱟᱛᱮ ᱠᱚ ᱵᱮᱱᱟᱣ ᱟᱠᱚ
ᱟᱪᱪᱷᱟ ᱟᱪᱷᱟ ᱟᱪᱷᱟ
ᱚᱱᱟᱜᱮ ᱥᱟᱵ ᱫᱚᱞᱤᱧ ᱥᱟᱵ ᱠᱮᱫ ᱠᱚᱜᱮᱭᱟ ᱛᱩᱨᱩᱭ ᱜᱚᱴᱟᱝ ᱜᱟᱱ ᱟᱫᱚ ᱦᱟᱸᱜ ᱟᱫᱚ ᱛᱮᱦᱤᱧ ᱫᱚ ᱦᱟᱸᱜ ᱧᱤᱫᱟᱹ ᱦᱚᱸ ᱧᱤᱫᱟᱹᱭ ᱱᱟᱛᱚ ᱟᱫᱚ ᱛᱮᱦᱮᱧ ᱫᱚ ᱵᱟᱹᱞᱤᱧ ᱤᱭᱟᱹ ᱠᱚᱣᱟ ᱦᱟᱸᱜ ᱵᱟᱹᱞᱤᱧ ᱵᱟᱹᱞᱤᱧ ᱨᱚ ᱯᱩᱴᱩᱨ ᱠᱚᱣᱟ ᱜᱟᱯᱟᱜ ᱜᱮ ᱥᱮᱛᱟᱜ ᱵᱮᱲᱟ ᱦᱟᱸᱜ ᱞᱤᱧ ᱨᱚ ᱯᱩᱴᱩᱨ ᱠᱚᱣᱟ
ᱮᱠᱟᱞ ᱛᱟᱦᱮᱸᱫ ᱡᱟᱦᱟᱸ ᱵᱟᱹᱥᱭᱟᱹᱢ ᱫᱟᱠᱟ ᱦᱟᱸᱜ ᱚᱱᱟ ᱛᱮᱜᱮ ᱵᱤᱱ ᱡᱚᱢᱟ ᱵᱟᱝ
ᱦᱮᱸ ᱚᱱᱟᱛᱮᱜᱮ ᱟᱫᱚ ᱛᱮᱦᱮᱧ ᱦᱚᱛᱚ ᱧᱤᱫᱟᱹ ᱦᱚᱸ ᱧᱤᱫᱟᱹ ᱜᱚᱫ ᱠᱟᱱᱟ ᱟᱫᱚ ᱮᱰᱟᱣ ᱫᱚᱞᱤᱧ ᱪᱟᱞᱟᱣ ᱞᱮ ᱮᱰᱟᱣ ᱫᱚᱞᱤᱧ ᱮᱰᱟᱣ ᱞᱮᱫᱟ ᱚᱱᱠᱟ ᱛᱤᱱᱴᱟ ᱥᱮᱫ ᱢᱟᱱᱮ ᱯᱮ ᱵᱟᱡᱟᱜ ᱚᱠᱛᱚ ᱞᱤᱧ ᱪᱟᱞᱟᱣ ᱞᱮᱱᱟᱞᱤᱧ ᱯᱮ ᱴᱟᱲᱟᱝ ᱨᱮ
ᱟᱪᱪᱷᱟ ᱟᱪᱪᱷᱟ ᱟᱨ ᱦᱮᱸ ᱱᱤᱛᱚᱜ ᱚᱠᱛᱚ ᱵᱤᱧ ᱨᱩᱣᱟᱹᱲ ᱠᱟᱱᱟ ᱛᱟᱦᱚᱞᱮ
ᱦᱮᱸ ᱦᱮᱸ ᱱᱤᱛᱚᱜ ᱚᱠᱛᱚ ᱟᱫᱚ ᱞᱤᱧ ᱮᱰᱟᱣ ᱦᱚᱸᱞᱤᱧ ᱮᱰᱟᱣ ᱵᱟᱲᱟ ᱠᱮᱫᱟ ᱟᱫᱚ ᱮᱰᱟᱣ ᱠᱮᱫᱟᱞᱤᱧ ᱮᱰᱟᱣ ᱠᱮᱫᱟᱞᱤᱧ ᱜᱚᱴᱟᱞᱤᱧ ᱮᱰᱟᱣ ᱠᱮᱫᱟ ᱟᱫᱚ ᱨᱩᱣᱟᱹᱲ ᱥᱚᱢᱚᱭ ᱚᱱᱛᱮ ᱨᱮ ᱠᱟᱹᱴᱤᱡ ᱞᱤᱧ ᱛᱟᱦᱮᱸ ᱠᱟᱱᱟᱞᱤᱧ ᱢᱤᱫ ᱜᱷᱟᱹᱲᱤᱡ ᱞᱤᱧ ᱛᱟᱦᱮᱸ ᱵᱟᱲᱟ ᱦᱟᱲ ᱞᱮᱱ ᱜᱮᱭᱟ ᱚᱱᱛᱮ ᱨᱮ ᱦᱟᱹᱠᱩ ᱠᱚᱦᱚᱸ ᱞᱤᱧ ᱧᱮᱞ ᱵᱟᱲᱟᱭᱮᱫ ᱠᱚ ᱛᱟᱦᱮᱸᱜᱼᱟ ᱦᱟᱹᱠᱚ ᱞᱤᱧ ᱪᱟᱥ ᱟᱠᱟᱫ ᱠᱚᱣᱟ ᱛᱚ ᱜᱟᱹᱰᱭᱟᱹ ᱨᱮ ᱟᱫᱚ ᱚᱱᱟ ᱜᱮᱞᱤᱧ ᱧᱮᱞ ᱵᱟᱲᱟᱭᱮᱫ ᱠᱚ ᱛᱟᱦᱮᱸᱫ ᱟᱫᱚ ᱨᱩᱣᱟᱹᱲ ᱥᱩᱚᱢᱚᱭ ᱟᱫᱚ ᱧᱮᱞ ᱠᱚ ᱠᱚᱣᱟᱞᱤᱧ ᱡᱷᱟᱹᱞᱤ ᱠᱟᱱᱟ ᱠᱚ ᱟᱫᱚᱞᱤᱧ ᱟᱹᱜᱩ ᱠᱮᱫᱟ ᱟᱨ ᱡᱟᱦᱟᱸ ᱠᱚ ᱵᱟᱠᱚ ᱡᱷᱟᱹᱞᱤ ᱠᱟᱱᱟ ᱚᱱᱟ ᱫᱚᱞᱤᱧ ᱫᱚᱦᱚ ᱦᱚᱴᱚ ᱠᱟᱫᱟ ᱜᱟᱯᱟᱞᱤᱧ ᱧᱮᱞᱟ ᱥᱮᱛᱟᱜ ᱥᱮᱛᱟᱜ
ᱦᱳᱭ ᱛᱟᱦᱞᱮ ᱜᱚᱝᱠᱮ ᱚᱱᱛᱮ ᱫᱚ ᱦᱟᱹᱠᱩ ᱠᱚ ᱪᱮᱫ ᱠᱚ ᱧᱟᱢ ᱵᱟᱲᱟᱜ ᱠᱟᱱᱟ
ᱦᱟᱹᱠᱩ ᱫᱚ ᱜᱚᱢᱠᱮ ᱧᱟᱢ ᱫᱚ ᱵᱟᱠᱚ ᱧᱟᱢ ᱵᱟᱲᱟᱜ ᱜᱮᱭᱟ ᱟᱫᱚ ᱜᱚᱢᱠᱮ ᱚᱱᱟᱜᱮ ᱪᱟᱥ ᱜᱮ ᱱᱤᱡᱮ ᱛᱮᱜᱮ ᱟᱞᱮ ᱥᱮᱫ ᱫᱚ ᱡᱟᱦᱟᱸᱭ ᱪᱟᱹᱥᱤ ᱠᱚ ᱢᱮᱱᱟᱜ ᱠᱚᱫᱚ ᱱᱤᱡᱮᱛᱮᱜᱮ ᱦᱟᱹᱠᱩ ᱠᱚᱫᱚ ᱠᱚ ᱪᱟᱥ ᱵᱟᱲᱟ ᱠᱚᱜᱮᱭᱟ
ᱟᱪᱪᱷᱟ ᱟᱪᱪᱷᱟ ᱢᱟᱱᱮ ᱮᱢᱱᱤ ᱠᱷᱮᱛ ᱠᱚᱨᱮ ᱵᱟᱹᱫᱽ ᱠᱚᱨᱮ ᱚᱱᱠᱟ ᱵᱟᱝᱠᱚ ᱧᱟᱢ ᱵᱟᱲᱟᱜ ᱜᱮᱭᱟ
ᱵᱟᱝ ᱜᱚᱝᱠᱮ ᱧᱮᱞ ᱧᱟᱢ ᱫᱚ ᱵᱟᱠᱚ ᱧᱟᱢ ᱵᱟᱲᱟᱜ ᱜᱮᱭᱟ ᱟᱞᱮ ᱫᱚ ᱜᱚᱢᱠᱮ ᱵᱩᱨᱩ ᱫᱤᱥᱚᱢ ᱛᱚ ᱚᱱᱟ ᱡᱟᱦᱟᱸ ᱰᱚᱵᱷᱟᱜ ᱠᱚ ᱢᱮᱱᱟᱜ ᱫᱚ ᱵᱩᱨᱩ ᱠᱷᱚᱱᱟᱜ ᱡᱟᱦᱟᱸ ᱠᱚ ᱞᱤᱸᱜᱤ ᱟᱬᱜᱚ ᱟᱠᱟᱱ ᱫᱚ ᱫᱟᱜ ᱠᱚ
ᱦᱳᱭ
ᱚᱱᱟ ᱡᱟᱦᱟᱸ ᱥᱟᱭᱤᱰ ᱠᱚᱨᱮ ᱰᱚᱵᱷᱟᱜ ᱠᱚ ᱥᱮ ᱰᱚᱰᱷᱷᱟ ᱠᱚ ᱛᱟᱦᱮᱱ ᱜᱮᱭᱟ ᱡᱟᱦᱟᱸ ᱚᱱᱟ ᱞᱟᱴᱟ ᱠᱚᱨᱮ ᱠᱟᱥᱤ ᱞᱟᱴᱟ ᱠᱚ ᱠᱚᱨᱮ ᱡᱟᱦᱟᱸ ᱫᱟᱜ ᱠᱚ ᱛᱚᱸᱵᱟ ᱠᱚᱜ ᱫᱚ ᱚᱱᱟ ᱠᱚᱨᱮ ᱠᱚ ᱧᱟᱢᱚᱜ ᱜᱮᱭᱟ ᱞᱮᱸᱧᱡᱨᱟ ᱞᱮᱸᱡᱨᱟ ᱦᱟᱹᱠᱩ ᱠᱚᱠᱚ ᱧᱟᱢᱚᱜ ᱜᱮᱭᱟ ᱠᱩᱪᱞᱟᱹ ᱠᱚᱦᱚᱸ ᱠᱚ ᱧᱟᱢ ᱵᱟᱲᱟᱜ ᱜᱮᱭᱟ
ᱟᱪᱪᱷᱟ ᱟᱪᱪᱷᱟ ᱟᱪᱪᱷᱟ ᱟᱨᱟᱜ ᱟᱵᱤᱱᱟᱜ ᱟᱵᱤᱱᱟᱜ ᱡᱟᱦᱟᱸ ᱵᱟᱸᱫᱷ ᱥᱮ ᱜᱟᱹᱰᱭᱟᱹ ᱛᱟᱹᱵᱤᱱ ᱚᱸᱰᱮ ᱠᱷᱚᱱ ᱫᱚ ᱦᱟᱹᱠᱩ ᱠᱚ ᱵᱟᱝᱠᱚ ᱩᱰᱩᱠ ᱮᱢᱟᱱᱚᱜ ᱜᱮᱭᱟ
ᱵᱟᱝ ᱜᱚᱢᱠᱮ ᱟᱫᱚ ᱜᱟᱹᱰᱭᱟᱹ ᱫᱚ ᱫᱚᱢᱮ ᱧᱚᱜ ᱜᱮᱞᱤᱧ ᱠᱷᱟᱱᱟ ᱵᱟᱹᱲᱛᱤ ᱠᱟᱫᱟ ᱢᱟᱱᱮ ᱟᱹᱰᱤ ᱢᱟᱱᱮ ᱠᱷᱟᱱᱟ ᱧᱚᱜ ᱜᱮᱛᱟᱞᱤᱧᱟ ᱠᱟᱹᱴᱤᱡ ᱵᱷᱤᱛᱤᱨ ᱧᱚᱜ ᱜᱮ ᱦᱮᱸᱥᱮ ᱟᱨ ᱯᱟᱲ ᱦᱚᱸ ᱠᱟᱹᱴᱤᱡ ᱢᱟᱨᱟᱝ ᱧᱚᱜ ᱞᱤᱧ ᱵᱮᱱᱟᱣ ᱟᱠᱟᱫᱟ ᱟᱨ ᱢᱟᱱᱮ ᱫᱟᱜ ᱫᱚ ᱵᱚᱞᱚ ᱦᱚᱸ ᱵᱟᱝ ᱵᱚᱞᱚᱱᱟ ᱟᱨ ᱜᱚᱢᱠᱮ ᱩᱰᱩᱠ ᱦᱚᱸ ᱵᱟᱝ ᱩᱰᱩᱠᱚᱜᱼᱟ ᱵᱚᱞᱚᱱ ᱨᱮᱦᱚᱸ ᱛᱚ ᱜᱚᱢᱠᱮ ᱩᱱᱠᱩ ᱫᱚ ᱨᱟᱠᱟᱵ ᱨᱟᱠᱟᱵ ᱛᱮᱠᱚ ᱩᱰᱩᱠᱚᱜᱼᱟ ᱦᱮᱸ ᱥᱮ ᱦᱟᱹᱠᱩ ᱫᱚ ᱛᱚ ᱩᱰᱩᱠᱚᱜ ᱜᱮᱭᱟ ᱠᱚ ᱫᱟᱜ ᱨᱮᱫᱚ
ᱮᱠᱫᱚᱢ ᱜᱮ
ᱟᱫᱚ ᱜᱚᱢᱠᱮ ᱫᱟᱜ ᱦᱚᱸᱛᱚ ᱵᱟᱝ ᱟᱸᱡᱮᱫᱚᱜ ᱛᱟᱹᱟᱞᱤᱧᱟ ᱫᱟᱜ ᱫᱚ ᱛᱟᱦᱮᱱ ᱜᱮᱭᱟ ᱛᱚᱸᱵᱟ ᱨᱮᱜᱮ ᱟᱫᱚ ᱟᱹᱰᱤ ᱩᱥᱩᱞ ᱧᱚᱜ ᱠᱟᱹᱴᱤᱡ ᱯᱟᱲ ᱞᱤᱧ ᱵᱮᱱᱟᱣ ᱠᱟᱫᱟ ᱡᱟᱦᱟᱸ ᱯᱟᱲ ᱠᱚ ᱵᱮᱱᱟᱣ ᱫᱚᱠᱚ
ᱦᱩᱸ
ᱩᱥᱩᱞ ᱧᱚᱜ ᱞᱤᱧ ᱵᱮᱱᱟᱣ ᱟᱠᱟᱫᱟ ᱟᱨ ᱚᱸᱰᱮ ᱫᱚ ᱠᱟᱹᱴᱤᱡ ᱯᱞᱟᱥᱴᱟᱨ ᱠᱟᱫᱟᱞᱤᱧ ᱠᱟᱹᱴᱤᱡ ᱢᱟᱱᱮ ᱡᱟᱦᱟᱸᱞᱤᱧ ᱰᱷᱟᱹᱞᱟᱹᱭ ᱫᱚ ᱠᱚ ᱡᱟᱦᱟᱸ ᱜᱟᱹᱰᱭᱟᱹ ᱠᱚᱵᱤᱱ ᱧᱮᱞ ᱵᱟᱲᱟ ᱠᱟᱜ ᱜᱮᱭᱟ ᱯᱟᱲ ᱠᱚᱠᱚ ᱰᱷᱟᱹᱞᱟᱹᱭ ᱜᱮᱭᱟ ᱦᱮᱸ ᱫᱷᱟᱨᱮ ᱫᱷᱟᱨᱮ ᱛᱮ ᱯᱩᱨᱟᱹ ᱞᱟᱛᱟᱨ ᱫᱷᱟᱨᱟᱹᱨᱤᱡ ᱫᱚ ᱵᱟᱞᱤᱧ ᱰᱷᱟᱹᱟᱹᱭ ᱠᱮᱫᱟ ᱚᱱ ᱡᱟᱦᱟᱸ ᱯᱟᱟᱲ ᱛᱮᱫᱜ ᱜᱮᱞᱤᱧ ᱰᱷᱟᱹᱞᱟᱹᱭ ᱠᱟᱫᱟ ᱠᱷᱟᱱ ᱦᱟᱹᱠᱩ ᱠᱚ ᱵᱟᱠᱚ ᱢᱟᱱᱮ ᱵᱟᱝ ᱫᱷᱟᱥᱠᱟᱜᱼᱟ ᱤᱭᱟᱹ ᱠᱚ ᱡᱟᱦᱟᱸ ᱯᱟᱨᱴᱟᱜ
ᱦᱟᱥᱟ ᱠᱚ ᱵᱟᱝ ᱧᱩᱨᱩᱜᱼᱟ
ᱦᱮᱸ ᱟᱨ ᱚᱱᱟ ᱚᱱᱟ ᱥᱟᱭᱤᱰ ᱫᱷᱟᱨᱮ ᱢᱟᱱᱮ ᱵᱟᱱᱟᱨ ᱫᱷᱟᱨᱮ ᱜᱮᱞᱤᱧ ᱰᱷᱟᱹᱞᱟᱹᱭ ᱠᱮᱫᱟ ᱟᱨ ᱛᱟᱞᱟ ᱨᱮᱫᱚ ᱫᱟᱨᱮ ᱞᱤᱧ ᱨᱚᱦᱚᱭ ᱠᱟᱣᱫᱟ
ᱮᱠᱫᱚᱢ ᱦᱳᱭ ᱱᱚᱣᱟ ᱟᱹᱵᱤᱱ ᱟᱹᱰᱤ ᱢᱚᱡᱽ ᱵᱤᱱ ᱠᱟᱹᱢᱤ ᱠᱟᱫᱟ ᱡᱮ ᱱᱚᱣᱟᱵᱤᱱ ᱪᱤᱱᱛᱟᱹ ᱠᱟᱣᱫᱟ ᱡᱮ ᱯᱟᱲ ᱟᱞᱚ ᱫᱷᱟᱥᱠᱟᱜ ᱢᱟ ᱚᱱᱟ ᱠᱷᱟᱹᱛᱤᱨ ᱟᱵᱤᱱ ᱫᱟᱨᱮ ᱵᱤᱱ ᱨᱚᱦᱚᱭ ᱠᱟᱣᱫᱟ
ᱦᱮᱸ ᱢᱤᱫ ᱫᱷᱟᱨᱮ ᱫᱚ ᱫᱟᱨᱮ ᱞᱤᱧ ᱨᱚᱦᱚᱭ ᱠᱮᱫᱟ ᱢᱤᱫ ᱫᱷᱟᱨᱮ ᱫᱚ ᱨᱟᱦᱮᱲ ᱫᱟᱨᱮ ᱵᱤᱱ ᱧᱮᱞ ᱠᱟᱫ ᱜᱮᱭᱟ ᱨᱟᱦᱮᱲ
ᱦᱩᱸ ᱦᱩᱸ ᱦᱩᱸ
ᱚᱱᱟ ᱯᱟᱲ ᱨᱮᱜᱮ ᱨᱟᱦᱮᱞ ᱞᱤᱧ ᱮᱨ, ᱮᱨ ᱠᱟᱫᱟ
ᱮᱠᱫᱚᱢ ᱮᱠᱫᱚᱢ ᱛᱟᱦᱚᱞᱮ ᱜᱚᱝᱠᱮ ᱪᱮᱫ ᱞᱮᱠᱟᱱ ᱢᱟᱱᱮ ᱪᱤᱞᱤ ᱪᱤᱞᱤ ᱦᱟᱹᱠᱩ ᱠᱚ ᱢᱮᱱᱟᱜ ᱠᱚᱣᱟ
ᱵᱩᱸᱵᱩᱡ ᱦᱟᱠᱳ ᱛᱟᱨᱯᱚᱨᱮ ᱞᱮᱸᱡᱽᱨᱟ ᱯᱩᱴᱷᱤ ᱤᱪᱟᱹᱜ ᱦᱟᱠᱳ ᱛᱟᱨᱯᱚᱨᱮ ᱜᱚᱝᱜᱷᱟ ᱠᱚᱦᱚᱸ ᱞᱤᱧ ᱟᱲᱟᱜ ᱵᱟᱲᱟ ᱠᱟᱫ ᱠᱚᱜᱮᱭᱟ ᱛᱟᱨᱯᱚᱨᱮ ᱵᱚᱣᱟᱲ ᱵᱚᱣᱟᱲ ᱵᱤᱱ ᱧᱮᱞ ᱠᱟᱫ ᱠᱚᱜᱮᱭᱟ ᱵᱚᱣᱟᱲ ᱦᱟᱠᱳ ᱦᱮᱸᱥᱮ
ᱦᱳᱭ ᱦᱳᱭ
ᱵᱚᱣᱟᱲ ᱦᱟᱠᱳ ᱛᱟᱨᱯᱚᱨᱮ ᱠᱟᱛᱞᱟ ᱨᱩᱭ ᱢᱟᱝᱜᱽᱨᱤ
ᱦᱩᱸ ᱛᱟᱦᱚᱞᱮ ᱜᱚᱝᱠᱮ ᱟᱹᱞᱤᱧ ᱦᱟᱠᱳ ᱞᱤᱧ ᱠᱩᱥᱤᱭᱟᱜ ᱠᱚᱣᱟ ᱡᱟᱦᱟᱸᱭ ᱵᱤᱱ ᱞᱟᱹᱭ ᱠᱮᱫ ᱠᱚᱣᱟ ᱯᱚᱨᱮᱛᱮ ᱩᱱᱠᱩ ᱢᱟᱝᱜᱨᱤ ᱦᱮᱸᱥᱮ ᱚᱱᱛᱮ ᱢᱟᱱᱮ ᱪᱮᱫ ᱞᱮᱠᱟ ᱛᱤᱱᱟᱹᱜ ᱜᱟᱱ ᱵᱤᱱ ᱟᱹᱥᱩᱞ ᱠᱟᱫ ᱠᱚᱣᱟ ᱢᱟᱱᱮ ᱪᱟᱥ ᱠᱟᱫ ᱠᱚᱣᱟ ᱩᱱᱠᱩ ᱢᱟᱝᱜᱽᱨᱤ ᱦᱟᱠᱳ
ᱢᱟᱜᱽᱨᱤ ᱦᱟᱠᱳ ᱟᱹᱞᱤᱧ ᱢᱤᱫ ᱫᱷᱟᱣ ᱟᱛᱳ ᱨᱮ ᱢᱤᱫᱴᱟᱝ ᱢᱟᱱᱮ ᱫᱟᱫᱩ ᱦᱚᱲ ᱟᱠᱷᱨᱤᱧᱮ ᱟᱹᱜᱩ ᱞᱮᱫ ᱠᱚᱣᱟᱭ ᱟᱫᱚ ᱟᱠᱷᱨᱤᱧᱮ ᱟᱹᱜᱩ ᱞᱮᱫ ᱠᱚ ᱠᱷᱟᱱᱮ ᱚᱱᱮ ᱟᱠᱷᱨᱤᱧ ᱠᱚ ᱟᱹᱜᱩ ᱠᱚᱜᱮᱭᱟ ᱧᱮᱞ ᱠᱚ ᱵᱟᱲᱟ ᱠᱟᱫ ᱠᱚᱣᱟ ᱠᱚᱵᱤᱱ ᱚᱱᱮ ᱡᱟᱦᱟᱸ ᱢᱟᱨᱟᱝ ᱴᱩᱠᱩᱡ ᱥᱮ ᱰᱷᱤᱥ ᱠᱚ ᱞᱟᱹᱭ ᱫᱚ ᱦᱮᱸᱥᱮ
ᱦᱳᱭ
ᱚᱱᱟ ᱰᱤᱥ ᱛᱮ ᱟᱠᱷᱨᱤᱧᱮ ᱟᱹᱜᱩᱞᱮᱫ ᱠᱚᱣᱟᱭ ᱟᱫᱚᱞᱤᱧ ᱦᱟᱛᱟᱣ ᱠᱮᱫ ᱠᱚᱣᱟᱞᱤᱧ ᱦᱟᱛᱟᱣ ᱠᱮᱫ ᱠᱚᱣᱟᱞᱤᱧ ᱫᱷᱮᱨ ᱜᱮ ᱟᱫᱚ ᱩᱱ ᱫᱚ ᱠᱟᱹᱴᱤᱡ ᱠᱚ ᱛᱟᱦᱮᱸ ᱠᱟᱱᱟ ᱛᱚ ᱢᱤᱫ ᱴᱤᱯᱤᱱ ᱜᱟᱱ ᱞᱤᱧ ᱦᱟᱛᱟᱣ ᱠᱮᱫ ᱠᱚᱣᱟ ᱠᱚᱢ ᱯᱚᱠᱠᱷᱮ ᱚᱱᱟᱨᱮ ᱮ ᱚᱱᱠᱟ ᱢᱤᱫ ᱜᱮᱞ ᱢᱤᱫ ᱜᱮᱞ ᱵᱟᱨ ᱜᱚᱴᱟᱝ ᱜᱟᱱ ᱠᱚ ᱦᱳᱭᱳᱜ ᱟᱠᱚ ᱜᱮᱞ ᱵᱟᱨ ᱜᱚᱴᱟᱝ
ᱟᱪᱪᱷᱟ
ᱩᱱᱟᱹᱜ ᱜᱟᱱ ᱠᱚ ᱦᱳᱭᱳᱜ-ᱟ, ᱩᱱᱟᱹᱜ ᱜᱟᱱ ᱞᱤᱧ ᱟᱲᱟᱜ ᱠᱟᱜ ᱠᱚᱣᱟ ᱟᱫᱚ ᱦᱤᱛᱚᱜ ᱫᱚᱠᱚ ᱦᱟᱨᱟ ᱫᱚᱠᱚ ᱦᱟᱨᱟ ᱠᱟᱱ ᱜᱮᱭᱟ ᱫᱷᱟᱹᱨ ᱜᱮᱞᱤᱧ ᱧᱮᱞ ᱵᱟᱲᱟᱭᱮᱫ ᱠᱚᱣᱟ ᱛᱚ ᱪᱟᱹᱞ ᱵᱟᱲᱟᱭ ᱫᱟᱠᱚ
ᱦᱩᱸ ᱟᱨᱚ ᱦᱤᱛᱚᱜ ᱛᱮᱫᱚ ᱦᱟᱸᱜ ᱠᱚ ᱵᱩᱥᱟᱹᱜ ᱮᱢᱟᱱ ᱠᱟᱱ ᱜᱮᱭᱟ ᱦᱟᱸᱜ
ᱦᱮᱸ ᱦᱮᱸ ᱢᱤᱫ ᱫᱷᱟᱣ ᱞᱤᱧ ᱪᱟᱞᱟᱣ ᱠᱟᱱᱟᱞᱤᱧ ᱥᱟᱵ ᱠᱟᱜ ᱠᱚᱣᱟᱞᱤᱧ ᱥᱟᱵ ᱵᱟᱲᱟ ᱠᱟᱜ ᱠᱚᱣᱟᱞᱤᱧ ᱟᱫᱚ ᱵᱩᱥᱟᱹᱜ ᱠᱚᱫᱚᱞᱤᱧ ᱥᱟᱵ ᱠᱚ ᱨᱮᱦᱚᱸ ᱟᱫᱚ ᱩᱱᱠᱩ ᱫᱚᱞᱤᱧ ᱟᱲᱟᱜ ᱠᱟᱠᱚ ᱜᱮᱭᱟ ᱟᱫᱚ ᱢᱟᱱᱮ ᱥᱮᱬᱟ ᱦᱟᱠᱳ ᱞᱤᱧ ᱥᱟᱵ ᱠᱚᱣᱟ ᱡᱩᱫᱤ ᱩᱱᱠᱩ ᱫᱚᱞᱤᱧ ᱡᱚᱢ ᱠᱚᱣᱟ ᱟᱨ ᱡᱩᱫᱤ ᱟᱵᱟᱨ ᱞᱤᱧ ᱟᱠᱷᱨᱤᱧ ᱠᱚᱣᱟ ᱟᱨ ᱡᱟᱦᱟᱸᱭ ᱠᱟᱹᱴᱤᱡ ᱠᱚᱫᱚ ᱩᱱᱠᱩ ᱫᱚ ᱡᱩᱫᱤ ᱞᱤᱧ ᱥᱟᱵ ᱠᱮᱫ ᱠᱚᱣᱟ ᱡᱟᱞ ᱜᱮᱞᱤᱧ ᱥᱟᱵ ᱠᱚᱣᱟ ᱵᱟᱹᱲᱥᱤ ᱛᱮᱫᱚ ᱵᱟᱹᱞᱤᱧ ᱥᱟᱵ ᱵᱟᱲᱟ ᱠᱚᱜᱮᱭᱟ ᱦᱮᱸ ᱥᱮ
ᱦᱳᱭ
ᱦᱮᱸ ᱟᱫᱚᱞᱤᱧ ᱟᱲᱟᱜ ᱠᱚᱜᱮᱭᱟ ᱟᱨ ᱵᱟᱹᱲᱥᱤ ᱛᱮ ᱥᱟᱵ ᱫᱚᱞᱤᱧ ᱥᱟᱵ ᱦᱚᱪᱚ ᱠᱚᱜᱮᱭᱟ ᱡᱟᱦᱟᱸ ᱟᱛᱳ ᱠᱚᱨᱮ ᱠᱚ ᱛᱟᱦᱮᱱ ᱜᱮᱭᱟ ᱛᱚ ᱟᱛᱳ ᱠᱚᱨᱮ ᱠᱚ ᱛᱟᱦᱮᱱ ᱜᱮᱭᱟ ᱟᱫᱚ ᱟᱹᱞᱤᱧ ᱫᱚ ᱯᱚᱭᱥᱟ ᱛᱮ ᱡᱟᱦᱟᱸ ᱜᱚᱱᱚᱝ ᱴᱟᱠᱟ ᱠᱚ ᱮᱢᱟᱞᱤᱧᱟ ᱟᱨᱞᱤᱧ ᱥᱟᱵ ᱦᱚᱪᱚ ᱟᱠᱚᱣᱟ ᱢᱤᱫ ᱜᱷᱚᱱᱴᱟ ᱨᱮ ᱱᱤᱱᱟᱜ ᱴᱟᱠᱟ ᱥᱮ ᱱᱤᱱᱟᱹᱜ ᱦᱮᱸᱥᱮ
ᱮᱠᱫᱚᱢ ᱮᱠᱫᱚᱢ ᱦᱳᱭ ᱱᱚᱜ-ᱚᱭ ᱟᱹᱵᱤᱱ ᱚᱱᱠᱟ ᱵᱤᱱ ᱫᱚᱦᱚ ᱠᱟᱫᱟ ᱡᱮ ᱦᱟᱹᱠᱩ ᱠᱚ ᱡᱟᱦᱟᱸᱭ ᱠᱚ ᱥᱟᱵ ᱮᱢᱟᱱ ᱞᱮᱠᱷᱟᱱ ᱚᱱᱟ ᱫᱚ ᱮᱴᱟᱜ ᱨᱚᱠᱚᱢᱚᱜ-ᱟᱥᱮ
ᱦᱮᱸ ᱦᱮᱸ ᱦᱮᱸ
ᱦᱳᱭ ᱟᱹᱵᱤᱱ ᱚᱱᱟᱵᱤᱱ ᱵᱷᱟᱹᱜᱤ ᱠᱟᱜ ᱜᱮᱭᱟ ᱡᱮ ᱱᱚᱸᱰᱮ ᱯᱚᱭᱥᱟ ᱮᱢ ᱯᱮ ᱟᱨ ᱱᱩᱱᱟᱹᱜ ᱜᱷᱚᱱᱴᱟ ᱟᱯᱮ ᱥᱟᱵ ᱠᱚᱯᱮ ᱜᱟᱱ
ᱦᱮᱸ ᱦᱮᱸ ᱟᱹᱞᱤᱧ ᱟᱹᱞᱤᱧ ᱟᱹᱞᱤᱧ ᱚᱱᱠᱟᱜᱮ ᱡᱮ ᱢᱮᱱᱛᱮ ᱵᱟᱨ ᱜᱷᱚᱱᱴᱟ ᱨᱮ ᱟᱹᱞᱤᱧ ᱦᱮᱸ ᱚᱱᱠᱟ ᱢᱤᱫᱥᱟᱭ ᱢᱚᱬᱮ ᱜᱮᱞ ᱴᱟᱠᱟ ᱞᱤᱧ ᱦᱟᱛᱟᱣ ᱜᱮᱭᱟ
ᱟᱪᱪᱷᱟ ᱟᱰᱤ ᱠᱚᱢ ᱧᱚᱜ ᱠᱟᱣᱰᱤ
ᱦᱮᱸ ᱜᱚᱝᱠᱮ ᱠᱚᱢ ᱧᱚᱜ ᱫᱚᱞᱤᱧ ᱟᱫᱚ ᱜᱚᱢᱠᱮ ᱟᱫᱚ ᱜᱚᱝᱠᱮ ᱠᱚᱢ ᱧᱚᱜ ᱜᱮ ᱟᱫᱚ ᱟᱹᱛᱩ ᱠᱚᱨᱮᱱ ᱛᱚ ᱟᱫᱚ ᱠᱚᱢ ᱧᱚᱜ ᱜᱮ ᱟᱨ ᱟᱨ ᱟᱥᱚᱞ ᱠᱟᱛᱷᱟ ᱦᱩᱭᱩᱜ ᱠᱟᱱᱟ ᱜᱚᱝᱠᱮ ᱠᱟᱹᱴᱤᱡ ᱜᱟᱹᱰᱭᱟᱹ ᱴᱟᱜ ᱫᱚ ᱠᱟᱹᱴᱤᱡ ᱜᱟᱹᱦᱤᱨ ᱧᱚᱜ ᱜᱮᱛᱟ ᱞᱤᱧᱟ ᱛᱚ ᱵᱷᱤ ᱵᱷᱤᱛᱤᱨ ᱧᱚᱜ ᱧᱚᱜ ᱜᱮᱭᱟ ᱠᱟᱹᱴᱤᱡ ᱜᱟᱹᱰᱭᱟᱹ ᱫᱚ ᱟᱫᱚ ᱢᱟᱱᱮ ᱵᱤᱥᱤ ᱵᱟᱠᱚ ᱨᱟᱠᱟᱵ ᱜᱮᱭᱟ ᱦᱟᱠᱳ ᱠᱚ ᱪᱟᱨᱟ ᱠᱚᱦᱚ ᱛᱚ ᱠᱤᱨᱤᱧ ᱦᱩᱭᱩᱜ ᱛᱟᱠᱚᱣᱟ ᱩᱱᱠᱩ ᱦᱚ ᱪᱟᱨᱟ ᱠᱚᱠᱚ ᱮᱢᱟ ᱠᱚᱣᱟ
ᱟᱪᱪᱷᱟ ᱟᱪᱷᱪᱟ ᱟᱪᱷᱟ ᱟᱪᱷᱟ ᱢᱟᱱᱮ ᱟᱵᱤᱱ ᱚᱱᱟ ᱠᱚ ᱪᱤᱱ ᱪᱤᱱᱛᱟᱹ ᱵᱷᱟᱵᱽᱱᱟ ᱠᱟᱛᱮᱫ ᱜᱮᱵᱤᱱ ᱢᱮᱱ ᱟᱠᱟᱫ ᱠᱚᱣᱟ ᱡᱮ ᱢᱤᱫ ᱜᱮᱞ ᱢᱤᱫ ᱥᱟᱭ ᱢᱚᱬᱮ ᱜᱮᱞ ᱴᱟᱠᱟ
ᱦᱮᱸ ᱟᱫᱚ ᱜᱚᱝᱠᱮ ᱡᱩᱫᱤ ᱪᱟᱨᱟ ᱠᱚ ᱮᱢᱟ ᱠᱚᱣᱟ ᱛᱟᱦᱚᱞᱮ ᱛᱚ ᱚᱸᱰᱮ ᱦᱚ ᱟᱨᱦᱚ ᱜᱚᱱᱚᱝ ᱴᱟᱠᱟ ᱠᱚ ᱦᱟ ᱠᱷᱚᱨᱚᱪᱚᱜ ᱛᱟᱠᱚᱣᱟ ᱦᱮᱸ ᱥᱮ
ᱦᱳᱭ
ᱟᱫᱚ ᱪᱟᱨᱟ ᱵᱟᱠᱚ ᱮᱢᱟ ᱠᱚ ᱠᱷᱟᱱ ᱛᱚᱦᱟᱜ ᱪᱮᱛᱟᱱ ᱫᱚ ᱵᱟᱠᱚ ᱨᱟᱠᱟᱵ-ᱟ ᱦᱟᱠᱩ ᱫᱚ ᱦᱮᱥᱮ ᱟᱨ ᱩᱱᱟᱹᱜ ᱩᱱᱟᱹᱜ ᱜᱟᱹᱦᱤᱨ ᱜᱮᱛᱟᱞᱤᱧᱟ ᱢᱮᱫ ᱢᱮᱫᱴᱟᱝ ᱢᱟᱱᱮ ᱢᱮᱫᱴᱟᱝ ᱛᱟᱞᱮ ᱫᱟᱨᱮ ᱫᱚ ᱜᱚᱝᱠᱮ ᱰᱩᱵᱩᱡᱚᱜ ᱜᱮᱭᱟ
ᱵᱟᱵᱟᱨᱮ ᱩᱱᱟᱹᱜ ᱵᱤᱱ ᱠᱷᱟᱞ ᱠᱟᱫᱟ
ᱦᱮᱸ ᱩᱱᱟᱹᱜ ᱜᱤᱞᱤᱧ ᱠᱷᱟᱞ ᱠᱟᱫᱟ ᱟᱫᱚ ᱜᱚᱝᱠᱮ ᱟᱫᱚ ᱱᱚᱛᱮ ᱛᱚ ᱦᱟᱸᱜ ᱛᱚ ᱫᱟᱜ ᱛᱚ ᱦᱟᱜ ᱫᱚ ᱵᱟᱞᱤᱧ ᱵᱚᱞᱚ ᱦᱚᱪᱚᱣᱟᱜ ᱠᱟᱱᱟ ᱵᱷᱤᱛᱤᱨ ᱥᱮᱫ ᱫᱚ ᱫᱟᱜ ᱫᱚ ᱦᱮᱸᱥᱮ
ᱦᱳᱭ
ᱟᱫᱚ ᱚᱱᱟ ᱠᱷᱟᱛᱤᱨ ᱜᱮ ᱟᱞᱤᱧ ᱞᱤᱧ ᱞᱟᱹᱭᱫᱟ ᱡᱷᱟᱨᱱᱟ ᱫᱟᱜ ᱜᱮ ᱡᱷᱟᱨᱱᱟ ᱫᱟᱜ ᱛᱟᱸᱜᱤ ᱨᱮᱜᱮ ᱢᱮᱱ ᱡᱷᱟᱨᱱᱟ ᱛᱤᱱᱟᱹᱜ ᱜᱷᱟᱹᱲᱤᱡ ᱵᱟᱝ ᱡᱷᱟᱨᱱᱟᱜ ᱠᱟᱱᱟ ᱫᱟᱜ ᱩᱱᱟᱹᱜ ᱜᱷᱟᱹᱲᱤᱡ ᱞᱤᱧ ᱛᱟᱲᱟᱣ ᱦᱚᱪᱚᱭᱮᱫ ᱠᱚᱜᱮᱭᱟ ᱦᱮᱸ ᱥᱮ
ᱮᱠᱫᱚᱢ ᱮᱠᱫᱚᱢ ᱛᱟᱦᱞᱮ ᱜᱚᱝᱠᱮ ᱞᱟᱹᱭ ᱵᱤᱱ
ᱵᱟᱝ ᱵᱚᱰᱮᱜᱼᱟ ᱱᱚᱣᱟ ᱫᱟᱜ ᱫᱚ ᱡᱟᱦᱟᱸ ᱵᱚᱰᱮᱜ ᱫᱚ ᱡᱟᱦᱟᱸ ᱫᱟᱜ ᱮᱢᱱᱤ ᱜᱟᱹᱰᱭᱟᱹ ᱠᱚᱨᱮ ᱫᱚ ᱦᱮᱸ ᱥᱮ ᱟᱫᱚ ᱩᱱᱟᱹᱜ ᱠᱷᱟᱱ ᱱᱚᱣᱟᱛᱚ ᱟᱫᱚ ᱵᱚᱰᱮ ᱦᱚ ᱵᱟᱝ ᱵᱚᱰᱮᱼᱟ ᱛᱩᱯᱩ ᱠᱚᱦᱚ ᱛᱚ ᱵᱟᱠᱚ ᱠᱚ ᱟᱬᱜᱚᱱ ᱜᱮᱭᱟ ᱛᱩᱯᱩ ᱠᱚᱠᱚ ᱟᱬᱜᱚ ᱞᱮᱱᱠᱷᱟᱱ ᱩᱱᱟᱹᱜ ᱠᱷᱟᱱᱟᱣᱟ ᱟᱨ ᱜᱷᱟᱴ ᱠᱚᱦᱚ ᱵᱟᱞᱤᱧ ᱫᱚᱦᱚᱣ ᱠᱟᱫᱟ ᱜᱚᱝᱠᱮ ᱚᱱᱟ ᱫᱚ ᱟᱬᱜᱚ ᱦᱚᱸ ᱵᱟᱝ ᱜᱟᱱᱚᱜᱼᱟ
ᱟᱪᱪᱷᱟ ᱟᱪᱪᱷᱟ ᱟᱪᱪᱷᱟ ᱡᱟ ᱵᱤᱱ ᱥᱟᱵ ᱠᱚᱣᱟ ᱵᱟᱬᱥᱤ ᱛᱮᱜᱮ ᱵᱤᱱ ᱥᱟᱵ ᱠᱚᱣᱟ ᱟᱨ ᱵᱟᱠᱷᱟᱱ ᱫᱚ ᱡᱟᱞ ᱛᱮ ᱵᱤᱱ ᱥᱟᱵ ᱠᱚᱜᱮᱭᱟ ᱥᱮ ᱵᱟᱝ
ᱦᱮᱸ ᱦᱮᱸ ᱡᱟᱞ ᱛᱮᱦᱚ ᱞᱤᱧ ᱥᱟᱵ ᱵᱟᱲᱟ ᱠᱚᱜᱮᱭᱟ ᱦᱟᱱᱟ ᱫᱷᱟᱨᱮ ᱠᱷᱚᱱᱟᱜ ᱱᱚᱣᱟ ᱫᱷᱟᱨᱮ ᱜᱚᱦᱚᱲ ᱠᱟᱛᱮ ᱡᱟᱦᱟ ᱦᱟᱱᱟ ᱯᱟᱲ ᱠᱷᱚᱱᱟᱜ ᱱᱚᱣᱟ ᱯᱟᱲ ᱡᱟᱦᱟᱸ ᱜᱚᱦᱚᱲ ᱡᱟᱸᱦᱟ ᱡᱟᱞᱮᱢ ᱟᱬᱜᱚ ᱠᱮᱫᱟ ᱦᱮᱸᱥᱮ
ᱦᱮᱸ ᱦᱮᱸ
ᱟᱨ ᱚᱱᱠᱟ ᱛᱮᱵᱤᱱ ᱜᱚᱦᱚᱲ ᱠᱮᱫᱟ ᱟᱫᱚᱠᱚ ᱡᱷᱟᱹᱞᱤᱜ ᱠᱷᱟᱱ ᱠᱚ ᱡᱷᱟᱹᱞᱤᱜ ᱟᱠᱚ ᱛᱤᱱᱟᱹᱜ ᱜᱟᱱ ᱠᱚ ᱡᱷᱟᱹᱞᱤᱜᱼᱟ
ᱚ ᱟᱪᱪᱷᱟ ᱟᱪᱪᱷᱟ ᱛᱟᱦᱞᱮ ᱜᱚᱝᱠᱮ ᱚᱱᱛᱮ ᱦᱟᱠᱩ ᱠᱚᱣᱟᱜ ᱜᱚᱱᱚᱝ ᱫᱚ ᱢᱟᱱᱮ ᱛᱤᱱᱟᱹᱜ ᱠᱟᱛᱮ ᱢᱮᱱᱟᱜᱼᱟ ᱱᱤᱛᱚᱜ ᱫᱚ
ᱦᱟᱠᱩ ᱠᱚᱣᱟᱜ ᱜᱚᱱᱚᱝ ᱫᱚ ᱢᱤᱫ ᱥᱚ ᱨᱮ ᱜᱚᱝᱠᱮ ᱢᱤᱫᱜᱮᱞ ᱤᱞᱟᱹᱨ ᱤᱨᱟᱹᱞ ᱴᱟᱠᱟ ᱠᱟᱛᱮᱫ
ᱟᱪᱪᱷᱟ ᱟᱪᱪᱷᱟ ᱟᱹᱰᱤ ᱢᱟᱱᱮ ᱡᱟᱥᱛᱤ ᱡᱟᱥᱛᱤ ᱭᱟ ᱜᱤᱞᱤᱧ ᱵᱩᱡᱷᱟᱹᱣ ᱠᱮᱫᱟ ᱢᱮᱱᱠᱷᱟᱱ ᱟᱞᱮ ᱡᱟᱦᱟ ᱱᱚᱛᱮ ᱥᱮᱫ ᱦᱮᱸ ᱥᱮ ᱱᱚᱛᱮ ᱫᱚ ᱩᱱᱟᱹᱜ ᱜᱟᱱ ᱜᱚᱱᱚᱝ ᱫᱚ ᱵᱟᱝ ᱠᱟᱱᱟ ᱱᱚᱛᱮ ᱫᱚ ᱜᱚᱱᱚᱝ ᱠᱚᱫᱚ ᱠᱚᱢ ᱧᱚᱜ ᱜᱮᱭᱟ
ᱛᱤᱱᱟᱹᱜ ᱜᱚᱝᱠᱮ ᱟᱱᱛᱮ ᱫᱚ ᱛᱤᱱᱟᱹᱜ ᱠᱟᱛᱮᱫ ᱜᱚᱱᱚᱝ ᱫᱚ
ᱱᱚᱱᱛᱮ ᱫᱚ ᱜᱚᱝᱠᱮ ᱦᱩᱭᱩᱜ ᱠᱟᱱ ᱛᱟᱢᱟ ᱡᱟᱦᱟᱸ ᱢᱤᱫ ᱠᱤᱡᱤ ᱨᱮ ᱦᱮᱸᱥᱮ ᱢᱤᱫ ᱠᱮᱡᱤ ᱨᱮ ᱦᱩᱭᱩ ᱠᱟᱱ ᱛᱟᱢᱟ ᱢᱤᱫ ᱥᱟᱭ ᱵᱟᱨᱜᱮᱞ ᱴᱟᱠᱟ
ᱚᱦ ᱛᱟᱦᱞᱮ ᱜᱚᱝᱠᱮ ᱟᱯᱮ ᱥᱮᱫ ᱫᱚ ᱛᱟᱦᱞᱮ ᱜᱚᱢᱠᱮ ᱫᱟᱢ ᱫᱚ ᱵᱷᱟᱜᱤ ᱜᱮ ᱠᱚᱢ ᱜᱮᱭᱟ ᱦᱮᱸ ᱥᱮ
ᱦᱳᱭ
ᱚᱻ ᱛᱟᱦᱞᱮ ᱜᱚᱢᱠᱮ ᱟᱵᱤᱱ ᱫᱚ ᱦᱟᱠᱩ ᱠᱚᱫᱚ ᱵᱤᱱ ᱪᱟᱥ ᱵᱟᱲᱟ ᱠᱚᱜᱮᱭᱟ ᱥᱮ ᱵᱟᱝ
ᱵᱟᱝᱜᱮ ᱦᱟᱠᱩ ᱠᱚᱫᱚ ᱵᱟᱝ ᱢᱮᱱᱠᱷᱟᱱ ᱡᱟᱦᱟᱸ ᱟᱞᱮᱥᱮᱫ ᱫᱚ ᱚᱱᱟ ᱵᱟᱹᱫ ᱵᱟᱹᱭᱦᱟᱹᱲ ᱠᱚᱨᱮ ᱦᱟᱠᱩ ᱠᱚ ᱧᱟᱢ ᱮᱢᱟᱱᱚᱜ ᱜᱮᱭᱟ ᱛᱚ ᱛᱟᱦᱞᱮ ᱚᱸᱰᱮ ᱜᱮ ᱢᱚᱥᱟᱨᱤ ᱠᱚ ᱮᱰᱟᱣ ᱠᱟᱛᱮ ᱵᱟᱠᱷᱟᱱ ᱯᱟᱴᱟ ᱠᱚ ᱮᱰᱟᱣ ᱠᱟᱛᱮ ᱥᱟᱵ ᱵᱟᱲᱟ ᱦᱩᱭᱩᱜ ᱜᱮᱭᱟ ᱩᱱᱠᱩ ᱠᱚ ᱡᱚᱢ ᱵᱟᱲᱟ
ᱦᱮᱸ ᱦᱮᱸ ᱳᱻ ᱦᱮᱸᱛᱚ ᱛᱟᱦᱞᱮ ᱜᱚᱝᱠᱮ ᱟᱵᱤᱱ ᱦᱚᱸ ᱢᱤᱫ ᱫᱷᱟᱣ ᱦᱟᱹᱠᱩ ᱪᱟᱥ ᱠᱟᱛᱮ ᱧᱮᱞ ᱞᱮᱜᱟᱭ ᱵᱤᱱ ᱪᱮᱫ ᱞᱮᱠᱟ ᱦᱟᱹᱠᱩ ᱠᱚ ᱟᱹᱠᱷᱨᱤᱧᱚᱜ ᱛᱟᱹᱵᱤᱱᱟ
ᱦᱮᱸ ᱪᱟᱥ ᱫᱚ ᱦᱩᱭᱩᱜ ᱜᱮᱭᱟ ᱢᱮᱱᱠᱷᱟᱱ ᱜᱚᱝᱠᱮ ᱟᱹᱞᱤᱧ ᱱᱚᱛᱮ ᱫᱚ ᱢᱟᱱᱮ ᱦᱟᱹᱠᱩ ᱟᱹᱠᱷᱨᱤᱧ ᱫᱚ ᱚᱱᱠᱟ ᱫᱚ ᱵᱟᱝᱠᱚ ᱟᱹᱜᱩ ᱠᱚᱜᱮᱭᱟ ᱥᱮ ᱱᱚᱛᱮ ᱫᱚ ᱦᱟᱹᱠᱩ ᱫᱚ ᱢᱟᱱᱮ ᱯᱨᱟᱭ ᱵᱟᱹᱫᱽ ᱵᱟᱹᱭᱦᱟᱹᱲ ᱠᱚᱨᱮ ᱠᱚ ᱧᱟᱢ ᱵᱟᱲᱟᱜ ᱜᱮᱭᱟ ᱟᱨ ᱜᱚᱝᱜᱷᱟ ᱠᱚᱸᱦᱚ ᱚᱱᱠᱟ ᱜᱮ ᱢᱮᱱᱟᱜ ᱠᱚᱜᱮᱭᱟ ᱚᱱᱟ ᱠᱷᱟᱹᱛᱤᱨ ᱵᱟᱝᱠᱚ ᱪᱟᱥ ᱠᱚᱣᱟ ᱟᱨ ᱟᱹᱠᱷᱨᱤᱧ ᱦᱚᱸ ᱱᱚᱛᱮ ᱫᱚ ᱵᱟᱝᱠᱚ ᱟᱹᱜᱩ ᱠᱚᱜᱮᱭᱟ ᱚᱱᱠᱟ ᱫᱚ
ᱦᱮᱸ ᱛᱚ ᱜᱚᱢᱠᱮ ᱟᱹᱵᱤᱱ ᱟᱞᱮ ᱥᱮᱫ ᱫᱚ ᱜᱚᱢᱠᱮ ᱱᱚᱜᱼᱚ ᱱᱚᱝᱠᱟ ᱟᱞᱮ ᱥᱮᱫ ᱫᱚ ᱡᱩᱫᱤ ᱦᱟᱹᱠᱩ ᱵᱤᱱ ᱪᱟᱥ ᱠᱚᱣᱟ ᱛᱟᱦᱚᱞᱮ ᱟᱹᱵᱤᱱ ᱟᱹᱛᱩ ᱟᱹᱛᱩ ᱛᱮ ᱟᱹᱠᱷᱨᱤᱧ ᱤᱫᱤ ᱠᱚᱵᱤᱱ ᱫᱚᱢᱮ ᱠᱚ ᱦᱟᱛᱟᱣ ᱠᱚᱣᱟ ᱵᱟᱡᱟᱨ ᱠᱚᱨᱮ ᱫᱚ ᱩᱱᱟᱹᱜ ᱫᱚ ᱵᱟᱠᱚ ᱦᱟᱛᱟᱣ ᱠᱚᱣᱟ ᱵᱟᱡᱟᱨ ᱚᱸᱰᱮ ᱫᱚ ᱫᱚᱢᱮ ᱠᱚ ᱵᱟᱪᱷᱟᱣ ᱠᱚᱣᱟ ᱡᱟᱦᱟᱸ ᱟᱹᱛᱩ ᱠᱚᱨᱮ ᱟᱹᱠᱷᱨᱤᱧ ᱠᱚ ᱤᱫᱤ ᱠᱚᱵᱤᱱ ᱫᱚᱢᱮ ᱠᱚ ᱦᱟᱛᱟᱣ ᱠᱚᱣᱟ
ᱟᱪᱪᱷᱟ ᱢᱟᱱᱮ ᱵᱟᱡᱟᱨ ᱫᱚ ᱢᱟᱱᱮ ᱡᱩᱫᱤ ᱵᱤᱱ ᱤᱫᱤ ᱠᱚᱣᱟ ᱚᱸᱰᱮ ᱫᱚ ᱢᱟᱱᱮ ᱟᱹᱵᱤᱱᱟᱜ ᱢᱟᱱᱮ ᱴᱷᱚᱠᱟ ᱜᱮᱵᱤᱱ ᱴᱷᱚᱠᱟᱜᱼᱟ
ᱦᱮᱸ ᱦᱮᱸ ᱴᱷᱚᱠᱟ ᱜᱮᱵᱮᱱ ᱴᱷᱚᱠᱟᱜ-ᱟ ᱟᱫᱚ ᱚᱸᱰᱮ ᱫᱚ ᱠᱚᱢ ᱟᱠᱚ ᱫᱟᱢ ᱵᱤᱥᱤᱭᱟᱠᱚ ᱟᱨ ᱫᱚᱢᱮ ᱠᱚ ᱤᱫᱤ ᱠᱚᱣᱟ ᱥᱮ ᱵᱟᱡᱟᱨ ᱠᱚᱨᱮ ᱫᱚ ᱜᱚᱢᱠᱮ ᱚᱱᱟ ᱠᱷᱟᱹᱛᱤᱨ ᱜᱮ ᱫᱟᱢ ᱫᱚ ᱠᱟᱹᱴᱤᱡ ᱠᱚᱢ ᱜᱮᱭᱟ ᱵᱟᱡᱟᱨ ᱠᱚᱨᱮ ᱫᱚ ᱟᱨ ᱟᱹᱛᱩ ᱠᱚᱨᱮ ᱡᱩᱫᱤᱢ ᱟᱹᱠᱷᱨᱤᱧ ᱠᱚᱣᱟ ᱟᱹᱛᱩ ᱠᱚᱨᱮ ᱫᱚ ᱟᱹᱠᱷᱨᱤᱧ ᱦᱚᱸᱠᱚ ᱟᱹᱠᱷᱨᱤᱧ ᱪᱟᱵᱟᱜ ᱛᱟᱹᱵᱤᱱᱟ ᱟᱨ ᱟᱨ ᱢᱟᱱᱮ ᱵᱟᱪᱷᱟᱣ ᱦᱚᱸ ᱩᱱᱟᱹᱜ ᱵᱟᱠᱚ ᱵᱟᱪᱷᱟᱣ ᱠᱚᱣᱟ ᱟᱹᱛᱩ ᱠᱚᱨᱮᱜ ᱫᱚ
ᱦᱳᱭ ᱛᱟᱦᱚᱞᱮ ᱜᱚᱝᱠᱮ ᱜᱚᱝᱜᱷᱟ ᱠᱚ ᱛᱤᱱᱟᱹᱜ ᱜᱟᱱ ᱢᱮᱱᱟᱜ ᱠᱚ ᱛᱟᱹᱵᱤᱱᱟ ᱟᱹᱵᱤᱱᱟᱜ ᱡᱟᱦᱟᱸ ᱜᱟᱹᱰᱭᱟᱹ ᱨᱮ ᱚᱸᱰᱮ
ᱜᱚᱝᱠᱮ ᱜᱚᱝᱜᱷᱟ ᱠᱚᱫᱚ ᱢᱮᱱᱟᱜ ᱠᱚᱣᱟ ᱰᱮᱦᱮᱨ ᱜᱮ ᱜᱚᱝᱜᱷᱟ ᱦᱚᱞᱤᱧ ᱤᱭᱟᱹ ᱠᱮᱱᱮᱞ ᱟᱞᱮ ᱥᱮᱫ ᱫᱚ ᱠᱮᱱᱮᱞ ᱢᱮᱱᱟᱜ ᱛᱚ ᱟᱯᱮ ᱥᱮᱫ ᱫᱚ ᱢᱮᱱᱟᱜ ᱟᱥᱮ ᱵᱟᱝ ᱵᱟᱹᱞᱤᱧ ᱵᱟᱲᱟᱭᱟ ᱦᱮᱸ ᱥᱮ
ᱦᱳᱭ
ᱟᱞᱮ ᱥᱮᱫ ᱫᱚ ᱠᱮᱱᱮᱞ ᱢᱮᱱᱟᱜᱼᱟ ᱠᱮᱱᱮᱞ ᱨᱮ ᱪᱟᱞᱟᱣ ᱦᱩᱭ ᱞᱮᱱᱟ ᱜᱚᱝᱜᱷᱟ ᱦᱟᱞᱟᱝ ᱛᱟᱨᱯᱚᱨᱮ ᱠᱷᱮᱛ ᱵᱟᱹᱭᱦᱟᱹᱲ ᱠᱚᱨᱮ ᱠᱷᱮᱛ ᱠᱚᱨᱮ ᱦᱚᱸ ᱠᱚ ᱜᱚᱝᱜᱷᱟ ᱠᱚᱫᱚ ᱠᱚ ᱧᱟᱢᱚᱜ ᱜᱮᱭᱟ ᱜᱚᱝᱜᱷᱟ ᱠᱚ ᱨᱚᱠᱚᱡ ᱠᱚ ᱟᱫᱚ ᱩᱱᱠᱩ ᱜᱮ ᱦᱟᱞᱟᱝ ᱠᱟᱛᱮ ᱜᱮ ᱞᱤᱧ ᱟᱲᱟᱜ ᱞᱮᱫ ᱠᱚᱣᱟ ᱤᱭᱟᱹ ᱨᱮᱫᱚ ᱚᱱᱟ ᱜᱟᱹᱰᱭᱟᱹ ᱨᱮᱫᱚ
ᱦᱮᱸ ᱛᱟᱦᱚᱞᱮ ᱟᱭᱢᱟ ᱜᱟᱱ ᱜᱮᱠᱚ ᱱᱤᱛᱚᱜ ᱫᱚᱠᱚ ᱯᱟᱨᱪᱟᱣ ᱟᱠᱟᱱ ᱜᱮᱭᱟ ᱵᱟᱝ
ᱦᱮᱸ ᱟᱫᱚ ᱜᱚᱢᱠᱮ ᱜᱚᱝᱜᱷᱟ ᱛᱚ ᱥᱟᱵ ᱛᱚ ᱪᱤᱠᱟᱹ ᱛᱮᱵᱤᱱ ᱥᱟᱵ ᱠᱚᱣᱟ ᱜᱚᱝᱜᱷᱟ ᱫᱚ ᱠᱷᱟᱱᱟ ᱜᱮᱫᱚ ᱫᱚᱢᱮ ᱪᱤᱠᱟᱹᱛᱮ ᱜᱚᱝᱜᱷᱟ ᱳᱣᱟᱨ ᱫᱚᱵᱤᱱ ᱪᱟᱞᱟᱜᱼᱟ ᱦᱮᱸᱥᱮ
ᱦᱳᱭ ᱜᱚᱢᱠᱮ ᱚᱱᱟ ᱫᱷᱟᱨᱮ ᱫᱷᱟᱨᱮ ᱛᱮ ᱵᱟᱝ ᱠᱚ ᱛᱟᱦᱮᱸ ᱵᱟᱲᱟᱜ ᱜᱮᱭᱟ ᱜᱚᱝᱜᱷᱟ ᱠᱚ
ᱟᱫᱚ ᱜᱚᱝᱠᱮ ᱜᱚᱝᱜᱷᱟ ᱫᱚ ᱟᱹᱞᱤᱧ ᱫᱚ ᱪᱮᱫ ᱞᱮᱠᱟ ᱠᱟᱛᱮ ᱞᱤᱧ ᱥᱟᱵ ᱠᱚᱣᱟ ᱞᱟᱹᱭ ᱟᱹᱵᱤᱱ ᱠᱟᱱᱟᱞᱤᱧ ᱦᱮᱸ ᱥᱮ
ᱦᱩᱸ
ᱜᱚᱝᱜᱷᱟ ᱡᱩᱫᱤ ᱵᱤᱱ ᱥᱟᱵ ᱠᱚᱣᱟ ᱡᱟᱦᱟᱸ ᱢᱟᱫ ᱢᱮᱱᱟᱜ ᱫᱚ ᱢᱟᱫ
ᱦᱳᱭ
ᱢᱟᱫ ᱚᱱᱟ ᱞᱤᱧ ᱡᱟᱦᱟᱸ ᱚᱱᱟ ᱜᱟᱹᱰᱭᱟᱹ ᱨᱮᱞᱤᱧ ᱟᱬᱜᱚᱭᱟ ᱟᱬᱜᱚ ᱠᱟᱛᱮᱫ ᱛᱚᱞ ᱠᱟᱜᱼᱟ ᱞᱤᱧ ᱥᱟᱭᱤᱰ ᱨᱮ ᱫᱟᱨᱮ ᱨᱮ ᱟᱫᱚ ᱞᱤᱧ ᱛᱚᱞ ᱠᱟᱜ ᱠᱷᱟᱱ ᱟᱫᱚ ᱫᱚᱥᱟᱨ ᱫᱤᱱ ᱢᱟᱫ ᱞᱤᱧ ᱨᱟᱠᱟᱵᱟ ᱟᱫᱚ ᱚᱱᱟ ᱢᱟᱫ ᱠᱚᱨᱮ ᱠᱚ ᱜᱮ ᱡᱷᱟᱹᱞᱤ ᱤᱭᱟᱹ ᱠᱚᱜᱼᱟ ᱠᱚ ᱞᱟᱴᱷᱟ ᱠᱚᱜᱼᱟ ᱠᱚ ᱜᱚᱝᱜᱷᱟ
ᱚ ᱟᱪᱪᱷᱟ ᱟᱪᱪᱷᱟ ᱟᱪᱪᱷᱟ ᱵᱩᱡᱷᱟᱹᱣ ᱠᱮᱫᱟ ᱞᱤᱧ
ᱦᱮᱸ ᱦᱮᱸ ᱟᱹᱞᱤᱧ ᱚᱱᱮ ᱚᱱᱠᱟ ᱠᱟᱛᱮᱜ ᱜᱮ ᱜᱚᱝᱜᱷᱟ ᱞᱤᱧ ᱥᱟᱵ ᱠᱚᱜᱮᱭᱟ ᱢᱟᱱᱮ ᱡᱮ ᱢᱮᱱᱛᱮ ᱦᱮᱸ ᱞᱟᱹᱭ ᱵᱤᱱ
ᱦᱮᱸ ᱛᱟᱦᱚᱞᱮ ᱜᱚᱝᱜᱷᱟ ᱠᱚᱫᱚ ᱢᱟᱱᱮ ᱟᱹᱠᱷᱨᱤᱧ ᱠᱚᱵᱤᱱ ᱤᱫᱤ ᱠᱚᱜᱮᱭᱟ ᱥᱮ ᱩᱱᱠᱩ ᱫᱚ ᱚᱲᱟᱜ ᱞᱟᱹᱜᱤᱫ ᱜᱮ
ᱟᱫᱚ ᱜᱚᱝᱠᱮ ᱟᱹᱠᱷᱨᱤᱧ ᱫᱚ ᱜᱚᱝᱜᱷᱟ ᱫᱚ ᱟᱹᱠᱷᱨᱤᱧ ᱫᱚ ᱵᱟᱹᱞᱤᱧ ᱤᱫᱤ ᱵᱟᱲᱟ ᱠᱚᱜᱮᱭᱟ ᱚᱲᱟᱜ ᱠᱚᱨᱮ ᱜᱮ ᱠᱚ ᱡᱚᱢ ᱠᱚᱜᱮᱭᱟ ᱫᱚᱢᱮ ᱠᱚ ᱠᱩᱥᱤᱭᱟᱠᱚᱣᱟ ᱛᱚ ᱚᱲᱟᱜ ᱠᱚᱨᱮ ᱜᱚᱝᱜᱷᱟ ᱟᱫᱚ ᱚᱱᱟ ᱠᱷᱟᱹᱛᱤᱨ ᱜᱮ ᱟᱹᱠᱷᱨᱤᱧ ᱫᱚ ᱵᱟᱹᱞᱤᱧ ᱤᱫᱤ ᱵᱟᱲᱟ ᱠᱚᱜᱮᱭᱟ
ᱦᱮᱸ ᱛᱟᱦᱞᱮ ᱜᱚᱝᱠᱮ ᱚᱱᱛᱮ ᱫᱚ ᱢᱟᱱᱮ ᱡᱟᱦᱟᱸ ᱠᱷᱮᱛ ᱠᱚᱨᱮ ᱠᱟᱴᱠᱚᱢ ᱠᱚ